ᱦᱮᱸ ᱦᱮᱞᱳ ᱦᱮᱸ ᱡᱚᱸᱦᱟᱨ ᱜᱮ
ᱡᱚᱸᱦᱟᱨ ᱜᱮ ᱜᱚᱝᱠᱮ ᱜᱚᱝᱠᱮ ᱟᱹᱞᱤᱧᱟᱜ ᱨᱚᱲ ᱵᱤᱱ ᱟᱸᱡᱚᱢ ᱧᱟᱢ ᱫᱟ ᱢᱚᱡᱽ ᱛᱮ?
ᱦᱳᱭ ᱦᱳᱭ
ᱢᱚᱡᱽ ᱛᱮᱜᱮ ᱟᱸᱡᱚᱢᱚᱜ ᱠᱟᱱᱟ ᱦᱮᱸ ᱦᱮᱸ᱾
ᱦᱮᱸ ᱜᱚᱝᱠᱮ ᱛᱟᱦᱚᱞᱮ ᱪᱮᱫ ᱠᱚᱫᱚᱵᱤᱱ ᱪᱤᱠᱟᱹᱭ ᱫᱟ?
ᱛᱚ ᱜᱚᱝᱠᱮ ᱱᱤᱛᱚᱝ ᱫᱚ ᱟᱹᱞᱤᱧ ᱫᱚ ᱡᱚᱢ ᱵᱟᱲᱟ ᱠᱟᱛᱮᱫ ᱞᱤᱧ ᱡᱤᱨᱟᱹᱣ ᱠᱟᱱᱟ ᱾ ᱛᱚ ᱜᱚᱢᱠᱮ ᱟᱵᱮᱱ ᱫᱚ ᱱᱤᱛᱚᱝ ᱡᱚᱢ ᱵᱟᱲᱟ ᱠᱚᱫᱚ ᱦᱩᱭᱱᱟ?
ᱵᱟᱝ ᱜᱮ ᱜᱚᱝᱠᱮ ᱡᱚᱢ ᱦᱩᱭᱩᱜ ᱞᱟᱹᱜᱤᱫ ᱾
ᱟᱪᱪᱷᱟ ᱟᱹᱰᱤ ᱱᱟᱯᱟᱭ ᱠᱟᱛᱷᱟ ᱠᱟᱱᱟ ᱛᱚ ᱱᱤᱛᱚᱝ ᱫᱚ ᱜᱚᱝᱠᱮ ᱪᱮᱫ ᱠᱚᱵᱤᱱ ᱪᱤᱠᱟᱹ ᱵᱟᱲᱟᱭᱮᱫᱟ?
ᱱᱤᱛᱚᱜ ᱫᱚ ᱜᱚᱢᱠᱮ ᱵᱟᱹᱫᱽ ᱠᱚᱨᱮ ᱠᱟᱹᱢᱤ ᱵᱟᱲᱟ ᱦᱩᱭᱩᱜ ᱠᱟᱱᱟ ᱾ ᱪᱟᱥ ᱪᱟᱥ ᱠᱟᱹᱢᱤ ᱠᱚᱨᱮ ᱟᱨᱠᱤ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱠᱟᱱᱟ ᱾ ᱛᱚ ᱱᱤᱛᱚᱝ ᱜᱚᱝᱠᱮ ᱦᱮᱸ ᱜᱚᱝᱠᱮ ᱞᱟᱹᱭ ᱵᱮᱱ
ᱦᱮᱸ ᱞᱟᱹᱭᱫᱟᱞᱤᱧ ᱪᱟᱥ ᱠᱟᱹᱢᱤ ᱠᱚᱢᱟ ᱞᱟᱜᱟᱣ ᱠᱟᱱᱟ ᱦᱟᱸᱜ ᱟᱫᱚ ᱚᱱᱟᱜᱮ ᱵᱟᱹᱫᱽ ᱠᱚᱨᱮᱜ ᱜᱮ ᱦᱚᱨᱚᱵᱚᱨᱚ ᱦᱩᱭᱩᱜ ᱠᱟᱱᱟ ᱠᱟᱹᱢᱤ ᱵᱟᱲᱟ ᱦᱩᱭᱩᱜ ᱠᱟᱱᱟ ᱟᱨᱠᱤ ᱾
ᱟᱪᱪᱷᱟ ᱟᱹᱰᱤ ᱱᱟᱯᱟᱭ ᱠᱟᱛᱷᱟ ᱾
ᱦᱮᱸ
ᱛᱚ ᱚᱱᱛᱮ ᱫᱚ ᱜᱚᱝᱠᱮ ᱦᱩᱲᱩ ᱨᱚᱦᱚᱭ ᱫᱚ ᱢᱩᱪᱟᱹᱫ ᱱᱟ?
ᱵᱟᱝ ᱜᱮ ᱜᱚᱢᱠᱮ ᱮᱭ ᱛᱚ ᱟᱨᱚᱢᱵᱷᱚ ᱠᱟᱱᱟ ᱾
ᱥᱩᱨᱩ ᱠᱟᱱᱟ ᱵᱟᱝ ᱛᱚ ᱟᱹᱰᱤ ᱱᱟᱯᱟᱭ ᱠᱟᱛᱷᱟ ᱠᱟᱱᱟ ᱾ ᱛᱚ ᱜᱚᱝᱠᱮ ᱞᱟᱹᱭ ᱞᱮᱠᱷᱟᱱ ᱟᱞᱮ ᱥᱮᱫ ᱦᱚᱸ ᱮᱦᱚᱵ ᱫᱚ ᱮᱦᱚᱵ ᱮᱱᱟ ᱛᱚ ᱱᱤᱛ ᱦᱚᱸᱚᱸ ᱟᱞᱮ ᱟᱛᱳ ᱠᱚᱨᱮᱱ ᱫᱚ ᱟᱹᱣᱨᱤ ᱠᱚ ᱢᱩᱪᱟᱹᱫᱟ ᱾
ᱟᱪᱪᱷᱟ ᱟᱞᱮ ᱱᱚᱣᱟ ᱠᱚᱨᱮ ᱫᱚ ᱨᱚᱦᱚᱭ ᱫᱚ ᱟᱨᱟᱢᱵᱷᱚ ᱜᱚᱫ ᱟᱠᱟᱱᱟ ᱟᱫᱚ ᱦᱮᱸ ᱡᱮ ᱡᱮᱢᱚᱱ ᱠᱚ ᱨᱚᱦᱚᱭ ᱪᱟᱵᱟᱜᱚᱫ ᱟᱹᱜᱩᱣᱟᱠᱟᱫᱟ ᱠᱚ ᱟᱨᱠᱤ ᱾
ᱟᱰᱤ ᱱᱟᱯᱟᱭ ᱠᱟᱛᱷᱟ ᱜᱮ
ᱟᱪᱪᱷᱟ ᱜᱚᱝᱠᱮ ᱚᱱᱛᱮ ᱫᱚ ᱪᱮᱫ ᱦᱩᱲᱩ ᱠᱚᱫᱚ ᱯᱮ ᱨᱚᱦᱚ ᱭᱮᱫᱟ
ᱛᱳ ᱜᱚᱢᱠᱮ ᱞᱟᱹᱭ ᱞᱮᱠᱷᱟᱱ ᱟᱞᱮ ᱥᱮᱫ ᱫᱚ ᱥᱚᱨᱱᱚ ᱵᱤᱵᱤ ᱦᱟᱡᱟᱨ ᱮᱠᱟᱫᱚᱥ ᱵᱤᱵᱤ ᱮᱜᱟᱨᱚ
ᱦᱮᱸ
ᱟᱞᱮᱠᱷᱟᱱ ᱫᱚ ᱱᱤᱭᱟᱹ ᱠᱚᱜᱮ ᱟᱞᱮᱥᱮᱫ ᱫᱚ ᱵᱮᱥᱤᱨ ᱵᱷᱟᱜ ᱫᱚ ᱪᱟᱥᱵᱟᱥ ᱦᱩᱭᱩᱜ ᱜᱮᱭᱟ
ᱦᱮᱸ ᱟᱪᱪᱷᱟ ᱟᱞᱮ ᱥᱮᱫ ᱦᱚᱸ ᱚᱱᱟ ᱠᱚᱜᱮ ᱟᱨᱠᱤ ᱤᱭᱟᱹ ᱡᱟᱦᱟᱸ ᱵᱤᱱ ᱞᱟᱹᱭ ᱠᱮᱫᱟ ᱥᱚᱨᱱᱚ ᱵᱤᱵᱤ ᱮᱜᱟᱨᱚ ᱟᱨ ᱦᱟᱡᱟᱨ ᱪᱷᱚᱛᱨᱤᱥ ᱮᱭ ᱥᱚᱵ ᱡᱤᱱᱤᱥ ᱜᱮ ᱱᱚᱣᱟ ᱠᱚᱨᱮ ᱦᱚᱸ ᱚᱱᱟ ᱠᱚᱜᱮ ᱟᱨᱠᱤ ᱪᱟᱥ ᱦᱩᱭᱩᱜ ᱠᱟᱱᱟ ᱟᱪᱪᱷᱟ ᱜᱚᱝᱠᱮ ᱞᱟᱹᱭ ᱫᱟᱞᱤᱧ ᱡᱟᱦᱟᱸ ᱟᱵᱚ ᱥᱟᱱᱛᱟᱲ ᱥᱚᱢᱟᱡᱽ ᱨᱮ ᱡᱟᱦᱟᱸ ᱡᱮᱢᱚᱱ ᱵᱚᱱ ᱨᱚᱲ ᱠᱟᱱᱟ ᱟᱨᱠᱤ
ᱟᱪᱪᱷᱟ ᱟᱪᱪᱷᱟ
ᱦᱮᱸ ᱡᱮᱢᱚᱱ ᱟᱞᱟᱝ ᱡᱮᱢᱚᱱ ᱞᱟᱝ ᱨᱚᱲ ᱠᱟᱱᱟ ᱟᱵᱚᱣᱟᱜ ᱡᱮᱢᱚᱱ ᱨᱚᱲ ᱛᱟᱵᱚᱱ ᱟᱵᱚ ᱫᱚ ᱦᱩᱭᱩᱜ ᱠᱟᱱᱟ ᱵᱚᱱ ᱥᱟᱱᱛᱟᱲ ᱟᱨ ᱢᱟᱱᱮ ᱨᱚᱲ ᱛᱟᱵᱚᱱ ᱨᱚᱲ ᱠᱟᱱᱟᱵᱚᱱ ᱥᱟᱱᱛᱟᱲ ᱛᱮ ᱠᱤᱱᱛᱩ ᱚᱞᱚᱜ ᱟᱵᱚᱱ ᱚᱞ ᱪᱤᱠᱤ ᱛᱮ ᱥᱮ ᱪᱮᱫ ᱵᱤᱱ ᱞᱟᱹᱭ ᱦᱚᱪᱚᱭᱮᱫᱟ
ᱦᱮᱸ ᱜᱚᱢᱠᱮ
ᱟᱫᱚ ᱡᱟᱦᱟᱸ ᱵᱚᱱ ᱟ ᱟᱫᱚ ᱚᱱᱟ ᱠᱚᱜᱮ ᱟᱨᱠᱤ ᱡᱟᱭᱦᱳᱠ ᱢᱚᱴᱟᱢᱩᱴᱤ ᱡᱟᱦᱟᱸ ᱟᱵᱚ ᱜᱤᱫᱽᱨᱟᱹ ᱠᱚ ᱦᱟᱯᱮᱱ ᱫᱤᱱ ᱦᱮᱸ ᱢᱟᱱᱮ ᱜᱤᱫᱽᱨᱟᱹ ᱜᱤᱥᱮ ᱟᱵᱚ ᱣᱟᱜ ᱜᱮ ᱠᱚ ᱥᱮᱬᱟ ᱤᱫᱤᱭᱟ ᱥᱮ ᱪᱮᱫ ᱥᱮ ᱢᱟᱱᱮ ᱚᱞᱪᱤᱠᱤ ᱠᱚ ᱪᱮᱫ ᱞᱮᱠᱷᱟᱱ ᱱᱟᱯᱟᱭᱚᱜᱼᱟ ᱥᱮ ᱡᱮ ᱦᱮᱸ ᱱᱤᱛᱚᱜ ᱢᱟᱵᱚᱱ ᱦᱮᱸ ᱤᱥᱠᱩᱞ ᱠᱚᱨᱮ ᱵᱚᱱ ᱯᱟᱲᱦᱟᱜ ᱠᱟᱱᱟ ᱟᱹᱰᱤ ᱨᱚᱠᱚᱢ ᱡᱮ ᱡᱮᱢᱚᱱ ᱥᱟᱵᱡᱮᱠᱴ ᱛᱮᱵᱚᱱ ᱯᱟᱲᱦᱟᱜ ᱠᱟᱱᱟ ᱡᱮ ᱡᱮᱢᱚᱱ ᱥᱤᱞᱮᱵᱟᱥ ᱛᱮᱵᱚᱱ ᱯᱟᱲᱟᱜ ᱠᱟᱱᱟ ᱠᱤᱱᱛᱩ ᱟᱹᱰᱤ ᱡᱟᱭᱜᱟ ᱠᱚᱨᱮ ᱫᱚ ᱚᱞ ᱪᱤᱠᱤ ᱠᱤᱫᱚ ᱟᱹᱣᱨᱤ ᱢᱟᱱᱮ ᱟᱹᱣᱨᱤ ᱤᱥᱠᱩᱞ ᱫᱚ ᱟᱹᱣᱨᱤ ᱠᱚ ᱪᱟᱹᱞᱩᱭᱟ ᱟᱨᱠᱤ᱾
ᱦᱮᱸ ᱟᱹᱣᱨᱤ ᱢᱩᱪᱟᱹᱫᱚᱜᱼᱟ᱾
ᱦᱮᱸ ᱦᱩᱸ
ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ᱾
ᱟᱫᱚ ᱚᱱᱟᱜᱮ ᱢᱟᱱᱮ ᱡᱩᱫᱤ ᱠᱚ᱾ ᱵᱮᱵᱚᱥᱛᱷᱟ ᱠᱮᱭᱟ ᱟᱨᱠᱤ ᱟᱵᱚᱣᱟᱜ ᱡᱟᱦᱟᱸ ᱜᱤᱫᱽᱨᱟᱹ ᱠᱚ ᱯᱟᱲᱦᱟᱣ ᱞᱟᱹᱜᱤᱫ ᱥᱮ ᱢᱟᱥᱴᱟᱨ ᱠᱚ ᱧᱟᱢ ᱡᱩᱫᱤ ᱠᱚ ᱧᱟᱢ ᱠᱚᱜᱣᱟ ᱥᱮ ᱥᱚᱨᱠᱟᱨᱤ ᱥᱮ ᱵᱮᱥᱚᱨᱠᱟᱨᱤ ᱡᱟᱭᱦᱳᱠ ᱟᱨᱠᱤ ᱟᱫᱚ ᱚᱱᱟ ᱫᱤᱠ ᱠᱷᱚᱱ ᱫᱚ ᱟᱨᱠᱤ ᱪᱮᱫ ᱪᱩᱞᱩᱝ ᱞᱟᱹᱭ ᱵᱤᱱ ᱥᱮ ᱡᱮ ᱢᱟᱱᱮ ᱵᱷᱟᱹᱜᱤᱜᱼᱟ ᱥᱮ ᱠᱷᱟᱨᱟᱯᱚᱜᱼᱟ ᱥᱮ ᱜᱤᱫᱽᱨᱟᱹ ᱯᱤᱫᱽᱨᱟᱹ ᱠᱚ ᱟᱵᱚᱣᱟᱜ ᱢᱟᱱᱮ ᱚᱞ ᱪᱤᱠᱤ ᱥᱮ ᱟᱵᱚᱣᱟᱜ ᱨᱚᱲ ᱠᱚ ᱪᱮᱫ ᱫᱚᱦᱚ ᱠᱟᱜᱼᱟ ᱟᱨᱠᱤ
ᱦᱮᱸ ᱜᱚᱝᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ᱾ ᱛᱚ ᱞᱟᱹᱭ ᱞᱮᱠᱷᱟᱱ ᱟᱞᱤᱧ ᱥᱮᱫ ᱫᱚ ᱡᱮ ᱱᱚᱜᱼᱚᱭ ᱡᱮᱢᱚᱱ ᱟᱵᱚ ᱥᱟᱱᱛᱟᱲ ᱟᱵᱚ ᱨᱮᱱ ᱡᱟᱦᱟᱸ ᱛᱤᱱᱟᱹᱜ ᱢᱟᱹᱭ ᱵᱟᱹᱵᱩ ᱛᱟᱠᱚ ᱢᱮᱱᱟᱜ ᱠᱚᱣᱟ ᱥᱟᱱᱛᱟᱲ ᱛᱮ ᱚᱞᱚᱜ ᱯᱟᱲᱦᱟᱣ ᱠᱚ ᱥᱮ ᱟᱵᱚᱣᱟᱜ ᱟᱲᱟᱝ ᱛᱮᱠᱚ ᱯᱟᱲᱦᱟᱜᱼᱟ ᱛᱚ ᱱᱚᱣᱟ ᱫᱚ ᱟᱹᱰᱤ ᱢᱟᱨᱟᱝ ᱟᱹᱰᱤ ᱱᱟᱯᱟᱭ ᱠᱟᱛᱷᱟ ᱵᱮᱤᱱ ᱞᱟᱹᱭ ᱠᱮᱫᱟ᱾ ᱟᱨ ᱱᱚᱜᱼᱚᱭ ᱡᱮ ᱞᱮᱴ ᱟᱞᱟᱱ ᱫᱚ᱾ ᱟᱵᱚᱣᱟᱜ ᱡᱟᱦᱟᱸ ᱟᱲᱟᱝ ᱛᱮ ᱱᱚᱜᱼᱚᱭ ᱤᱥᱠᱩᱞ ᱥᱮ ᱤᱛᱩᱱ ᱟᱥᱲᱟ ᱠᱚ ᱟᱹᱰᱤ ᱜᱟᱱ ᱡᱟᱭᱜᱟ ᱨᱮᱜᱮ ᱱᱚᱝᱠᱟ ᱤᱛᱩᱱ ᱟᱥᱲᱟ ᱠᱚᱫᱚ ᱵᱟᱝᱠᱚ ᱠᱷᱩᱞᱟᱹᱣ ᱟᱠᱟᱫᱟ᱾ ᱟᱨ ᱱᱚᱜᱼᱚ ᱱᱤᱭᱟᱹ ᱠᱷᱟᱹᱛᱤᱨ ᱛᱮᱜᱮ ᱟᱹᱰᱤᱜᱟᱱ ᱟᱵᱚᱨᱮᱱ ᱢᱟᱹᱭ ᱵᱟᱹᱵᱩ ᱛᱟᱠᱚ ᱯᱟᱹᱴᱷᱩᱣᱟᱹ ᱠᱚ ᱵᱟᱠᱚ ᱯᱟᱲᱦᱟᱣ ᱫᱟᱲᱮᱭᱟᱜ ᱠᱟᱱᱟ᱾ ᱱᱤᱭᱟᱹ ᱫᱚ ᱡᱮᱢᱚᱱ ᱱᱚᱝᱠᱟ ᱠᱚ ᱟᱞᱳᱪᱚᱱᱟᱭ ᱢᱟ ᱥᱮᱠᱚᱩ ᱱᱚᱝᱠᱟ ᱠᱩ ᱫᱩᱠᱩᱜ ᱞᱮᱠᱟ ᱢᱤᱫᱴᱮᱱ ᱠᱚ ᱦᱚᱦᱚ ᱟᱠᱟᱱ ᱥᱮ ᱚᱱᱟᱨᱮ ᱡᱚᱛᱚ ᱦᱚᱲ ᱠᱚ ᱥᱮᱞᱮᱫ ᱠᱚ ᱛᱟᱸᱦᱮᱱ ᱠᱷᱟᱱ ᱫᱚ ᱵᱟᱲᱟᱭ ᱧᱟᱢᱟᱠᱚ ᱡᱮ ᱵᱟᱝᱟ ᱢᱟᱹᱭ ᱵᱟᱹᱵᱩ ᱛᱟᱠᱚ ᱠᱚ ᱟᱵᱚᱣᱟᱜ ᱟᱲᱟᱝ ᱛᱮᱠᱚ ᱯᱟᱲᱦᱟᱜ ᱠᱟᱱᱟ ᱟᱹᱰᱤ ᱱᱟᱯᱟᱭᱚᱜᱼᱟ ᱥᱮ ᱚᱱᱟᱨᱮ ᱥᱮᱞᱮᱫ ᱠᱚ ᱛᱟᱦᱮᱸ ᱞᱮᱱᱠᱷᱟᱱ ᱱᱚᱝᱠᱟᱤᱧ ᱞᱟᱹᱭ ᱦᱚᱪᱚᱭᱮᱫᱟ
ᱦᱳᱭ ᱟᱫᱚ ᱚᱱᱟᱜᱮ ᱟᱨᱠᱤ ᱡᱮᱢᱚᱱ ᱱᱮᱛ ᱛᱚ ᱟᱞᱟᱝ ᱞᱟᱝ ᱨᱚᱲ ᱠᱟᱱᱟ ᱡᱮᱢᱚᱱ ᱥᱟᱱᱛᱟᱲ ᱛᱮ᱾ ᱟᱫᱚ ᱟᱵᱚᱣᱟᱜ ᱡᱮᱦᱮᱛᱩ ᱡᱟᱦᱟᱸ ᱟᱵᱚᱣᱟᱜ ᱜᱤᱫᱽᱨᱟᱹ ᱠᱷᱚᱱ ᱵᱚᱱ ᱨᱚᱲ ᱠᱟᱱᱟ ᱥᱮ ᱟᱸᱡᱚᱢ ᱫᱟᱵᱚᱱ ᱥᱮ ᱵᱟᱵᱟ ᱟᱭᱳ ᱛᱟᱠᱚ ᱠᱚ ᱨᱚᱲ ᱠᱟᱱᱟ ᱚᱱᱟ ᱜᱮᱵᱚᱱ ᱪᱮᱫ ᱟᱹᱜᱩᱭᱮᱫᱟ ᱱᱤᱛᱚᱜ ᱫᱚ ᱦᱮᱸ ᱡᱮ ᱱᱚᱝᱠᱟ ᱨᱚᱲ ᱦᱩᱭᱩᱜᱼᱟ ᱟᱵᱚᱣᱟᱜ ᱫᱚ ᱦᱮᱸ ᱟᱫᱚ ᱚᱱᱟᱜᱮ ᱟᱨᱠᱤ ᱱᱤᱛᱚᱜ ᱪᱮᱫᱠᱟ ᱵᱚᱱ ᱨᱚᱲ ᱠᱟᱱᱟ ᱱᱤᱛᱚᱜ ᱡᱮᱢᱚᱱ ᱟᱞᱟᱝ ᱞᱟᱝ ᱨᱚᱲ ᱠᱟᱱᱟ ᱠᱤᱱᱛᱩ ᱤᱥᱠᱩᱞ ᱨᱮ ᱡᱮ ᱡᱮᱢᱚᱱ ᱮᱸ ᱦᱚᱭᱛᱚ ᱵᱟᱝᱞᱟ ᱡᱟᱦᱟᱸᱭ ᱢᱟᱱᱮ ᱚᱱᱟ ᱫᱚ ᱵᱟᱹᱞᱤᱧ ᱞᱟᱹᱭᱫᱟ ᱡᱮ ᱡᱮᱢᱚᱱ ᱡᱟᱭᱜᱟ ᱠᱷᱚᱱ ᱠᱚ ᱯᱟᱲᱦᱟᱜ ᱠᱟᱱᱟ ᱠᱤᱱᱛᱩ ᱚᱱᱟ ᱞᱮᱝᱜᱩᱭᱮᱡᱽ ᱛᱮᱠᱚ ᱯᱟᱲᱦᱟᱜ ᱠᱟᱱᱟ ᱟᱨᱠᱤ ᱥᱮᱠᱚ ᱚᱞ ᱮᱫᱟ᱾ ᱟᱫᱚ ᱚᱱᱟ ᱜᱮᱞᱤᱧ ᱞᱟᱹᱭ ᱦᱚᱪᱚᱭᱮᱫ ᱛᱟᱦᱮᱸᱫ ᱡᱮ ᱟᱵᱚ ᱡᱟᱦᱟᱸ ᱡᱟᱭᱜᱟ ᱨᱮᱜᱮ ᱵᱚᱱ ᱦᱮᱸ ᱚᱲᱟᱜ ᱠᱷᱚᱱ ᱵᱚᱱ ᱪᱟᱞᱟᱜᱼᱟ ᱤᱥᱠᱩᱞ ᱥᱮ ᱯᱟᱹᱴᱷᱩᱣᱟᱹ ᱡᱟᱦᱟᱸ ᱨᱮᱜᱮ ᱵᱚᱱ ᱪᱟᱞᱟᱜ ᱠᱟᱱᱟ ᱡᱮᱢᱚᱱ ᱚᱱᱟ ᱚᱞᱪᱤᱠᱤ ᱛᱮᱜᱮ ᱡᱮᱢᱚᱱ ᱟᱵᱚᱣᱟᱜ ᱥᱟᱱᱛᱟᱲᱟᱜ ᱡᱟᱦᱟᱸ ᱵᱚᱱ ᱨᱚᱲ ᱠᱟᱱᱟ ᱥᱮ ᱦᱮᱸ ᱡᱟᱦᱟᱸ ᱵᱚᱱ ᱪᱮᱫ ᱞᱟᱹᱜᱤᱫᱚᱜ ᱟ ᱡᱮᱢᱚᱱ ᱟᱵᱚ ᱪᱮᱫᱠᱟ ᱵᱚᱱ ᱨᱚᱲ ᱠᱟᱱᱟ ᱚᱱᱠᱟ ᱜᱮ ᱡᱮᱢᱚᱱ ᱪᱮᱫ ᱵᱚᱱ ᱧᱟᱢ ᱦᱮᱸ ᱵᱷᱟᱜᱤ ᱠᱚᱜᱼᱟ ᱟᱨᱠᱤ ᱥᱚᱢᱟᱱ ᱜᱮ ᱜᱚᱴᱟ ᱡᱟᱭᱜᱟ ᱜᱮ ᱟᱫᱚ ᱟᱵᱚᱣᱟᱜ ᱛᱮᱜᱮ ᱢᱟᱱᱮ ᱟᱵᱚ ᱡᱟᱦᱟᱸ ᱥᱟᱱᱛᱟᱲ ᱦᱚᱲ ᱠᱟᱱᱟ ᱵᱚᱱ ᱥᱟᱱᱛᱟᱲᱟᱜ ᱜᱮ ᱜᱚᱴᱟ ᱜᱮ ᱯᱟᱲᱦᱟᱣ ᱛᱮᱦᱚᱸ ᱟᱨ ᱨᱚᱲ ᱞᱟᱸᱫᱟ ᱛᱮᱦᱚᱸ ᱡᱟᱦᱱᱟᱜ ᱨᱮᱜᱮ ᱟᱨᱠᱤ ᱚᱱᱟᱜᱮ ᱵᱷᱟᱜᱤ ᱠᱚᱜᱼᱟ ᱟᱨᱠᱤ ᱚᱱᱟ ᱜᱮᱞᱤᱧ ᱞᱟᱹᱭ ᱛᱟᱦᱮᱸᱱᱟ ᱟᱨᱠᱤ᱾
ᱦᱮᱸ ᱜᱚᱝᱠᱮ ᱛᱚ ᱜᱚᱝᱠᱮ ᱞᱤᱧ ᱞᱟᱹᱭ ᱫᱟ ᱡᱮ ᱟᱯᱮ ᱥᱮᱫ ᱠᱤ ᱚᱱᱠᱟ ᱥᱩᱡᱳᱜᱽ ᱥᱩᱵᱤᱫᱷᱟ ᱢᱮᱱᱟᱜᱼᱟ ᱡᱮᱢᱚᱱ ᱤᱛᱩᱱ ᱟᱥᱲᱟ ᱠᱚᱜᱮ ᱢᱮᱱᱟᱜᱼᱟ ᱠᱤ?
ᱜᱚᱢᱠᱮ ᱚᱱᱠᱟ ᱫᱚ ᱢᱟᱱᱮ ᱵᱟᱹᱱᱩᱜᱼᱟ ᱟᱨᱠᱤ ᱚᱱᱟ ᱜᱮᱞᱤᱧ ᱞᱟᱹᱭ ᱦᱚᱪᱚᱭᱮᱫ ᱛᱟᱦᱮᱸᱫ ᱚᱱᱟ ᱠᱚᱫᱚ ᱠᱟᱹᱡ ᱪᱩᱞᱩᱝ ᱟᱵᱚ ᱨᱮᱱ ᱡᱟᱦᱟᱡ ᱤᱭᱟᱹ ᱟᱵᱚ ᱨᱮᱱ ᱡᱟᱦᱟᱸ ᱵᱚᱦᱚᱜ ᱠᱚ ᱢᱮᱱᱟᱜ ᱠᱚᱣᱟ ᱟᱨᱠᱤ ᱢᱟᱨᱟᱝ ᱢᱟᱨᱟᱝ ᱡᱟᱦᱟᱸ ᱟᱸ ᱥᱟᱶᱛᱟ ᱠᱚᱨᱮ ᱡᱟᱦᱟᱸ ᱠᱚ ᱞᱟᱦᱟ ᱤᱫᱤ ᱛᱮ ᱵᱚᱱ ᱩᱱᱠᱩ ᱜᱮ ᱟᱨᱠᱤ ᱡᱩᱫᱤ ᱠᱚ ᱵᱮᱵᱚᱥᱛᱷᱟ ᱠᱮᱭᱟ ᱠᱤ ᱪᱩᱞᱩᱝ ᱥᱚᱨᱠᱟᱨ ᱠᱚᱴᱷᱮᱱ ᱡᱟᱱᱟᱣ ᱞᱮᱠᱷᱟᱱ ᱦᱮᱸ ᱚᱱᱟ ᱜᱮ ᱟᱨᱫᱟᱥ ᱞᱮᱠᱟᱱ ᱦᱚᱭᱛᱚ ᱜᱟᱱ ᱠᱚᱜ ᱜᱮᱭᱟ ᱡᱟᱹᱱᱤᱡ
ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱛᱚ ᱞᱟᱹᱭ ᱞᱮᱠᱷᱟᱱ ᱟᱞᱮ ᱥᱮᱫ ᱦᱚᱸ ᱚᱱᱠᱟ ᱫᱚ ᱵᱟᱹᱱᱩᱜᱼᱟ ᱛᱚ ᱢᱮᱱᱞᱮᱠᱷᱟᱱ ᱫᱚ ᱮᱸ ᱡᱷᱟᱹᱞ ᱧᱚᱜ ᱨᱮᱜᱮ ᱢᱮᱱᱟᱜᱼᱟ ᱤᱛᱩᱱ ᱟᱥᱲᱟ ᱟᱨ ᱢᱮᱱ ᱜᱟᱛᱷᱟ ᱱᱚᱸᱰᱮ ᱫᱚ ᱢᱟᱹᱭ ᱵᱟᱹ ᱛᱟᱠᱚ ᱫᱩᱠᱩ ᱪᱟᱞᱟᱜ ᱠᱟᱱ ᱜᱮᱭᱟ ᱱᱚᱜ ᱱᱚᱝᱠᱟ ᱡᱮ ᱱᱚᱜ ᱵᱟᱠ ᱠᱩ ᱵᱟᱰᱟᱭᱟ ᱟᱹᱰᱤ ᱜᱟᱱ ᱦᱚᱲ ᱜᱮ ᱯᱚᱛᱷᱚᱢ ᱯᱚᱛᱷᱚᱢ ᱫᱚ ᱟᱞᱮ ᱚᱱᱛᱮ ᱫᱚ ᱵᱟᱠᱚ ᱵᱟᱲᱟᱭ ᱠᱟᱱ ᱛᱟᱦᱮᱱᱟ ᱛᱚ ᱱᱚᱜ-ᱚ ᱱᱚᱝᱠᱟ ᱟ ᱢᱤᱴᱤᱱ ᱠᱚᱨᱮ ᱠᱚ ᱦᱚᱦᱚ ᱵᱟᱲᱟᱭᱮᱫ ᱛᱟᱦᱮᱸᱫ ᱟᱛᱳ ᱠᱚᱨᱮ ᱡᱟᱦᱟᱸ ᱛᱤᱱᱟᱹᱜ ᱢᱮᱱᱟᱜ ᱠᱚᱣᱟ ᱢᱟᱹᱡᱷᱤ ᱵᱟᱵᱟ ᱛᱟᱠᱚ ᱱᱟᱭᱠᱮ ᱜᱚᱰᱮᱛ ᱩᱱᱠᱩ ᱢᱟᱱᱮ ᱚᱸᱰᱮᱱ ᱠᱩ ᱡᱟᱦᱟᱸ ᱠᱚ ᱛᱟᱦᱮᱸ ᱠᱟᱱᱟ ᱟᱨ ᱟᱛᱳ ᱨᱮᱱ ᱚᱱᱠᱟ ᱜᱤ ᱢᱤᱫ ᱦᱚᱲᱮ ᱛᱟᱦᱮᱸ ᱠᱟᱱᱟ ᱢᱟᱺᱡᱷᱤ ᱵᱟᱵᱟ ᱛᱚ ᱩᱱᱤ ᱦᱚᱸ ᱚᱱᱠᱟ ᱜᱤ ᱤᱛᱩᱱ ᱟᱥᱲᱟ ᱦᱚᱲ ᱛᱮᱭ ᱪᱟᱹᱞᱩᱭ ᱛᱟᱦᱮᱸᱫ᱾ ᱟᱨ ᱚᱱᱠᱟ ᱵᱟᱹᱭ ᱵᱟᱹᱭ ᱛᱮ ᱡᱚᱛᱚ ᱦᱚᱲ ᱞᱟᱹᱭ ᱦᱩᱭᱱᱟ ᱟᱨ ᱛᱟᱨᱯᱚᱨ ᱤᱛᱩᱱ ᱟᱥᱲᱟ ᱨᱮ ᱥᱮᱞᱮᱫ ᱦᱩᱭ ᱮᱱᱟ᱾
ᱦᱩᱸ
ᱱᱚᱝᱠᱟ ᱡᱩᱫᱤ ᱠᱚ ᱠᱚᱨᱟᱣ ᱠᱮᱭᱟ ᱛᱚ ᱟᱹᱰᱤ ᱱᱟᱯᱟᱭ ᱠᱚᱟ ᱞᱤᱧ ᱞᱟᱹᱭ ᱮᱫᱟ ᱾ ᱪᱮᱫ ᱵᱮᱱ ᱞᱟᱹᱭ ᱚᱪᱚᱭ ᱫᱟ ᱟᱵᱮᱱ ᱫᱚ?
ᱦᱮᱸ ᱚᱱᱟ ᱜᱮ ᱟᱹᱞᱤᱧ ᱫᱚ ᱠᱷᱚᱡᱚᱜ ᱠᱟᱱᱟ ᱢᱟᱱᱮ ᱡᱚᱛᱚ ᱡᱮ ᱟᱹᱞᱤᱧ ᱢᱚᱛ ᱛᱮᱫᱚ ᱵᱟᱝ ᱢᱟᱱᱮ ᱡᱷᱚᱛᱚ ᱦᱚᱲᱟᱜ ᱜᱮ ᱥᱩᱵᱤᱫᱷᱟ ᱦᱩᱭ ᱠᱚᱜᱼᱟ ᱟᱨᱠᱤ ᱟᱫᱚ ᱾ ᱦᱮᱸ ᱜᱚᱴᱟ ᱜᱮ ᱢᱟᱱᱮ ᱟᱵᱚ ᱦᱚᱸ ᱜᱚᱴᱟ ᱫᱤᱥᱚᱢ ᱵᱚᱱ ᱫᱟᱬᱟᱱ ᱠᱟᱱᱟ ᱟᱫᱚ ᱦᱟᱸ ᱡᱟᱭᱦᱳᱠ ᱡᱟᱦᱟᱸ ᱡᱟᱭᱜᱟ ᱨᱮ ᱡᱩᱫᱤ ᱜᱚᱴ ᱜᱚᱴᱟᱜ ᱜᱮ ᱡᱩᱫᱤ ᱱᱚᱣᱟ ᱡᱤᱱᱤᱥᱴᱟ ᱥᱩᱵᱤᱫᱷᱟ ᱧᱟᱢ ᱠᱚᱜ-ᱟ ᱯᱟᱲᱦᱟᱣ ᱫᱤᱠ ᱠᱷᱚᱱ ᱤᱥᱠᱩᱞ ᱫᱤᱠ ᱠᱷᱚᱱ ᱡᱩᱫᱤ ᱧᱟᱢ ᱠᱚᱜ-ᱟ ᱥᱮ ᱛᱟᱦᱚᱞᱮ ᱢᱚᱴᱟᱢᱩᱴᱤ ᱱᱟᱯᱟᱭ ᱠᱚᱜ ᱠᱮᱭᱟ ᱟᱨᱠᱤ ᱾
ᱮᱠᱫᱚᱢ ᱮᱠᱫᱚᱢ ᱱᱟᱯᱟᱭ ᱮᱠᱫᱚᱢ ᱱᱟᱯᱟᱭ ᱠᱚᱜ-ᱟ᱾ ᱟᱵᱚᱣᱟᱜ ᱟᱲᱟᱝ ᱛᱮ ᱯᱟᱲᱦᱟᱣ ᱞᱮᱠᱷᱟᱱ ᱫᱚ ᱱᱤᱡᱮ ᱛᱮᱦᱚᱸ ᱞᱟᱦᱟ ᱥᱮᱫ ᱠᱚ ᱵᱟᱲᱟᱭ ᱧᱟᱢᱟ ᱡᱮ ᱢᱟᱱᱮ ᱱᱚᱜ-ᱚᱭ ᱡᱮ ᱟᱹᱛᱩ ᱠᱚᱨᱮ ᱡᱟᱦᱟᱱᱟᱜ ᱠᱩ ᱟᱸ ᱦᱩᱭᱩᱜ ᱠᱟᱱᱟ ᱯᱚᱨᱚᱵᱽ ᱥᱮ ᱪᱮᱫ ᱡᱟᱱᱟ ᱯᱚᱨᱚᱵᱽ ᱵᱟᱦᱟ ᱯᱚᱨᱚᱵᱽ ᱥᱮ ᱥᱚᱨᱦᱟᱭ ᱯᱚᱨᱚᱵᱽ ᱫᱚ ᱪᱮᱫ ᱠᱚ ᱢᱮᱛᱟᱜᱼᱟ? ᱪᱮᱫ ᱠᱷᱟᱹᱛᱤᱨ ᱛᱮ ᱦᱩᱭᱩᱜ ᱠᱟᱱᱟ ᱢᱟᱱᱮ ᱟᱵᱚ ᱨᱮᱱ ᱡᱟᱦᱟᱸ ᱛᱤᱱᱟᱹᱜ ᱢᱟᱹᱭ ᱵᱟᱹᱵᱩ ᱛᱟᱠᱚ ᱢᱮᱱᱟᱜ ᱠᱚᱣᱟ ᱩᱱᱠᱩ ᱠᱚ ᱵᱟᱲᱟᱭ ᱧᱟᱢᱟ ᱵᱷᱟᱹᱜᱤ ᱴᱷᱤᱠ ᱱᱟᱯᱟᱭ ᱛᱮ᱾
ᱦᱮᱸ ᱦᱮᱸ ᱚᱱᱟ ᱜᱮ
ᱱᱚᱜᱼᱚᱭ ᱡᱮ ᱟᱵᱚᱣᱟᱜ ᱟᱲᱟᱝ ᱛᱮ ᱯᱟᱲᱦᱟᱣ ᱞᱮᱱᱠᱷᱟᱱ ᱫᱚ ᱟᱹᱰᱤ ᱜᱟᱱ ᱢᱟᱱᱮ ᱢᱮᱱᱟ ᱢᱟ ᱢᱮᱱᱟᱜ ᱜᱮ ᱟᱨᱦᱚᱸ ᱮᱴᱟᱜ ᱠᱩ ᱮᱴᱟᱜ ᱟᱜ ᱢᱮᱱᱟᱜ-ᱟ ᱛᱚ ᱚᱱᱟ ᱥᱟᱶ ᱛᱮᱦᱚᱸ ᱱᱤᱭᱟᱹ ᱫᱚ ᱫᱚᱨᱠᱟᱨ ᱠᱟᱱ ᱜᱮᱭᱟ᱾ ᱟᱨ ᱟᱹᱰᱤ ᱜᱟᱱ ᱜᱮᱠᱚ ᱞᱟᱹᱭ ᱜᱮᱭᱟ ᱡᱮ ᱱᱚᱜ-ᱚᱭ ᱞᱟᱹᱭ ᱞᱮᱠᱷᱟᱱ ᱡᱮ ᱱᱚᱜ-ᱚᱭ ᱟᱵᱚᱣᱟᱜ ᱟᱲᱟᱝ ᱛᱮ ᱯᱟᱲᱦᱟᱣ ᱛᱮᱫᱚ ᱪᱮᱫ ᱦᱩᱭᱩᱜᱼᱟ᱾ ᱟᱫᱚ ᱟᱹᱞᱤᱧ ᱫᱚ ᱞᱤᱧ ᱞᱟᱹᱭ ᱩᱪᱩᱭ ᱫᱟ ᱡᱮ ᱱᱚᱰᱮ ᱠᱩᱠᱞᱤ ᱞᱤᱧ ᱫᱚᱦᱚᱭ ᱫᱟ ᱡᱮ ᱱᱚᱜ-ᱚᱭ ᱡᱮ ᱟᱵᱚ ᱟᱲᱟᱝ ᱛᱮ ᱯᱟᱲᱦᱟᱣ ᱞᱮᱠᱷᱟᱱ ᱪᱮᱫ ᱦᱩᱭᱩᱜᱼᱟ? ᱛᱚ ᱟᱵᱮᱱ ᱱᱚᱣᱟ ᱨᱮ ᱪᱮᱫ ᱵᱮᱱ ᱞᱟᱹᱭ ᱚᱪᱚᱭ ᱫᱟ?
ᱟᱵᱚᱣᱟᱜ ᱯᱟᱲᱦᱟᱣ ᱛᱮ ᱪᱤᱫ ᱦᱩᱭᱩᱜᱼᱟ ᱟᱵᱚᱣᱟᱜ ᱡᱟᱦᱟᱸ ᱫᱤᱥ ᱦᱩᱫᱤᱥ ᱡᱟᱭ ᱢᱟᱱᱮ ᱡᱟᱦᱟᱸ ᱟᱵᱚ ᱥᱟᱱᱛᱟᱲᱟᱜ ᱡᱟ ᱠᱤᱪᱷᱩ ᱢᱮᱱᱟᱜ ᱛᱟᱵᱚ ᱠᱟᱞᱪᱟᱨ ᱥᱮ ᱡᱟ ᱢᱮᱱᱟᱜ ᱛᱟᱵᱚᱱᱟ ᱦᱟᱯᱲᱟᱢ ᱠᱚ ᱥᱮ ᱯᱟᱹᱦᱤᱞ ᱡᱩᱜᱽ ᱠᱷᱚᱱ ᱡᱟᱦᱟᱸ ᱠᱚᱵᱤ ᱢᱮᱱᱟᱜ ᱠᱚᱣᱟ᱾ ᱯᱚᱱᱰᱤᱛ ᱨᱚᱜᱷᱩᱱᱟᱛᱷ ᱡᱟ ᱠᱚ ᱚᱞ ᱠᱟᱫᱟᱭ ᱵᱤᱞ ᱟᱠᱟᱫᱟᱭ ᱚᱱᱟ ᱡᱟᱦᱟᱸ ᱟᱭᱟᱜ ᱢᱟᱱᱮ ᱚᱞᱪᱤᱠᱤ ᱡᱟᱦᱟᱸ ᱢᱟᱱᱮ ᱡᱚᱛᱚ ᱨᱚᱠᱚᱢ ᱵᱚᱸᱜᱟ ᱵᱩᱨᱩ ᱫᱤᱠ ᱠᱷᱚᱱ ᱥᱮ ᱡᱟᱦᱟᱸ ᱵᱩᱨᱩ ᱱᱟᱞᱟ ᱡᱟ ᱠᱤᱪᱷᱩ ᱡᱟ ᱢᱮᱱᱟᱜᱼᱟ ᱟᱨᱠᱤ᱾ ᱡᱚᱛᱚ ᱜᱮᱵᱚᱱ ᱵᱟᱲᱟᱭ ᱠᱮᱭᱟ ᱟᱨᱠᱤ ᱚᱸᱰᱮ ᱠᱷᱚᱱ ᱡᱩᱫᱤ ᱵᱚᱱ ᱥᱮᱬᱟ ᱠᱮᱭᱟ ᱥᱮᱵᱚᱱ ᱪᱮᱫ ᱠᱮᱭᱟ ᱟᱨᱠᱤ, ᱟᱫᱚ ᱱᱚᱝᱠᱟ ᱠᱟᱱᱟ ᱡᱤᱱᱤᱥᱴᱟ ᱡᱮ ᱡᱚᱠᱷᱚᱱ ᱵᱟᱵᱚᱱ ᱜᱩᱨᱩᱛᱛᱚ ᱠᱟᱱᱟ, ᱡᱮ ᱦᱮᱛᱩ ᱛᱟᱦᱚᱞᱮ ᱟᱵᱚ ᱫᱚ ᱟᱫᱚ ᱚᱱᱮ ᱡᱟᱦᱟᱸ ᱡᱟᱦᱟᱸ ᱥᱚᱨ ᱠᱟᱨ ᱠᱷᱚᱱ ᱧᱟᱢᱚᱜ ᱠᱟᱱᱟ ᱚᱱᱟ ᱜᱮᱵᱚᱱ ᱪᱮᱫ ᱤᱫᱤᱭᱮᱫᱟ ᱡᱟᱭᱦᱚᱠ ᱠᱟᱱᱮ ᱡᱟᱦᱟᱸ ᱦᱮᱸ ᱟᱵᱚᱣᱟᱜ ᱫᱚ ᱵᱟᱵᱚᱱ ᱪᱮᱫ ᱮᱟ ᱢᱟᱱᱮ ᱟᱵᱚᱣᱟᱜ ᱪᱮᱫ ᱠᱚ ᱜᱷᱚᱴᱚᱱᱟ ᱜᱷᱚᱴᱟᱣ ᱞᱮᱱᱟ ᱥᱮ ᱪᱮᱫ? ᱪᱤᱠᱟᱹ ᱞᱮᱱᱟ ᱥᱮ ᱟᱵᱚᱣᱟᱜ ᱪᱮᱫ ᱱᱚᱝᱠᱟ ᱮ ᱜᱤᱫᱽᱨᱟᱹ ᱡᱟᱱᱟᱢ ᱞᱮᱠᱷᱟᱱ ᱪᱮᱫ ᱠᱚᱠᱚ ᱠᱟᱹᱢᱤᱭᱟ? ᱟᱨ ᱵᱷᱟᱸᱰᱟᱱ ᱞᱮᱠᱷᱟᱱ ᱜᱚᱡ ᱞᱮᱱ ᱜᱚᱡ ᱡᱟᱦᱟᱸᱭ ᱢᱟᱹᱱᱢᱤ ᱜᱩᱡᱩᱜ ᱟᱭ ᱦᱮᱸ ᱩᱱᱤ ᱪᱮᱫᱠᱟ ᱞᱮᱠᱟᱛᱮᱠᱚ ᱵᱷᱟᱸᱰᱟᱱᱤᱭᱟ ᱥᱮ ᱵᱤᱦᱟ ᱵᱟᱯᱞᱟ ᱨᱮ ᱪᱮᱫ ᱪᱠᱟ ᱞᱮᱠᱟ ᱛᱮᱠᱚ ᱵᱮᱦᱟ ᱵᱟᱯᱞᱟᱜ ᱠᱟᱱᱟ, ᱪᱮᱫ- ᱪᱮᱫ ᱡᱤᱱᱤᱥ ᱠᱚᱨᱟᱣ ᱦᱩᱭᱩᱜᱼᱟ? ᱚᱱᱟᱜᱮ ᱟᱨᱠᱤ ᱠᱟᱛᱷᱟ ᱫᱚ ᱵᱩᱡᱷᱟᱹᱣ ᱠᱮᱫᱼᱟ ᱵᱤᱱ᱾
ᱟᱹᱰᱤ ᱱᱟᱯᱟᱭ ᱠᱟᱛᱮ ᱵᱮᱱ ᱞᱟᱹᱭ ᱠᱮᱫᱟ ᱛᱚ ᱱᱚᱜ ᱱᱚᱝᱠᱟ ᱟᱹᱞᱤᱧ ᱠᱩᱠᱞᱤ ᱞᱧ ᱫᱚᱦᱚ ᱞᱮᱫᱟ ᱛᱚ! ᱦᱚᱭᱛᱚ ᱱᱚᱝᱠᱟ ᱟᱹᱰᱤᱜᱟᱱ ᱦᱚᱲ ᱜᱮᱠᱚ ᱞᱟᱹᱭ ᱜᱮᱭᱟ ᱡᱮ ᱱᱚᱜᱼᱚᱭ ᱟᱵᱚᱣᱟᱜ ᱟᱲᱟᱝ ᱛᱮᱫᱚ ᱪᱮᱫ ᱦᱩᱭᱩᱜᱼᱟ ᱚᱱᱠᱟ! ᱟᱨ ᱟᱹᱰᱤᱜᱟᱱ ᱦᱚᱲᱜᱮ ᱱᱚᱜᱼᱚᱭ ᱡᱮ ᱵᱟᱠᱚ ᱵᱟᱲᱟᱭᱟ ᱡᱮ ᱱᱤᱭᱟᱹ ᱟᱵᱚᱣᱟᱜ ᱟᱲᱟᱝᱛᱮ ᱤᱱᱟᱹᱜ ᱟᱨ ᱟᱹᱰᱤᱜᱟᱱ ᱱᱟᱯᱟᱭ ᱱᱟᱯᱟᱭ ᱢᱟᱱᱮ ᱵᱟᱰᱟᱭ ᱛᱮᱱᱟᱜ ᱢᱮᱱᱟᱜᱼᱟ᱾ ᱱᱚᱜᱼᱚ ᱱᱤᱭᱟᱹ ᱜᱮ ᱠᱤᱪᱷᱩ ᱦᱚᱲ ᱚᱱᱠᱟ ᱵᱟᱠᱚ ᱵᱟᱰᱟᱭᱟ ᱟᱨᱼᱼ ᱱᱚᱜᱼᱚ ᱱᱤᱭᱟᱹ ᱠᱷᱟᱹᱛᱤᱨ ᱛᱮᱜᱮ ᱛᱚ ᱠᱚ ᱞᱟᱹᱭ ᱜᱮᱭᱟ ᱡᱮ ᱪᱮᱫ ᱦᱩᱭᱩᱜᱼᱟ ᱱᱤᱛᱚᱜ ᱫᱚ ᱵᱟᱝ ᱪᱮᱫ ᱦᱚᱸ ᱵᱟᱝ ᱪᱤᱠᱟᱹᱜᱼᱟ ᱟᱨ ᱪᱮᱫ ᱦᱚᱸ ᱵᱟᱹᱱᱩᱜᱼᱟ ᱯᱷᱟᱹᱞᱛᱩ ᱚᱱᱠᱟ ᱠᱚ ᱞᱟᱹᱭ ᱛᱚ ᱟᱫᱚ ᱚᱱᱟ ᱠᱷᱟᱹᱛᱤᱨ ᱛᱮᱜ ᱱᱮᱞᱤᱧ ᱞᱟᱹᱭ ᱠᱮᱫᱟ ᱛᱚ ᱟᱹᱰᱤ ᱱᱟᱯᱟᱭ ᱠᱟᱛᱷᱟ ᱞᱟᱹᱭ ᱠᱮᱫᱟ᱾ ᱵᱟᱲᱟᱭ ᱧᱟᱢᱟᱠᱚ ᱛᱚ ᱱᱚᱜ-ᱚ ᱱᱤᱭᱟᱹ ᱜᱮ
ᱚᱱᱟ ᱠᱚᱨᱮ ᱥᱚᱦᱨᱟᱭ ᱥᱮᱨᱮᱧ ᱠᱚ ᱟᱹᱰᱤ ᱨᱚᱠᱚᱢ ᱱᱤᱛᱚᱜ ᱯᱟᱹᱴᱷᱩᱣᱟᱹ ᱟᱹᱰᱤ ᱠᱤᱪᱷᱩ ᱟᱹᱰᱤ ᱨᱚᱠᱚᱢ ᱵᱚᱦᱤᱭ ᱠᱚᱦᱚᱸ ᱩᱰᱩᱠ ᱠᱟᱱ ᱛᱟᱵᱚᱱᱟ ᱟᱵᱚᱱᱟᱜ ᱡᱟᱦᱟᱸ ᱚᱞ ᱪᱤᱠᱤ ᱦᱮᱸ ᱤᱭᱟᱹᱛᱮ ᱟᱨᱠᱤ ᱟᱨ ᱡᱟᱦᱟᱸᱭ ᱠᱚ ᱟᱵᱚᱣᱟᱜ ᱟᱲᱟᱝ ᱛᱮᱦᱚᱸ ᱟᱹᱰᱤᱼᱼ ᱟᱹᱰᱤ ᱠᱤᱪᱷᱩ ᱩᱰᱩᱠ ᱟᱠᱟᱱᱟ ᱚᱱᱠᱟᱱᱟᱜ ᱥᱮᱨᱮᱧ ᱠᱚ᱾ ᱦᱮᱸ ᱥᱚᱦᱚᱨᱟᱭ ᱥᱮᱨᱮᱧ, ᱵᱟᱯᱞᱟ ᱥᱮᱨᱮᱧ, ᱫᱚᱝ ᱥᱮᱨᱮᱧ ᱮᱤᱥᱮ ᱵᱚᱞᱮ ᱟᱨ ᱢᱟᱜ ᱢᱚᱬᱮ ᱥᱮᱨᱮᱧ ᱚᱱᱟ ᱠᱚ ᱢᱟᱱᱮ ᱚᱱᱟ ᱤᱭᱟᱹᱨᱮ ᱡᱩᱫᱤ ᱤᱭᱟᱹᱨ ᱨᱮᱵᱤᱱ ᱛᱟᱦᱮᱱᱟ ᱟᱨᱠᱤ᱾ ᱦᱮᱸ ᱦᱮᱸ ᱦᱩᱸ ᱡᱟᱦᱟᱸ ᱢᱚᱱᱮ ᱠᱟᱛᱮ ᱡᱩᱫᱤ ᱚᱱᱟ ᱠᱚᱨᱮ ᱵᱤᱱ ᱢᱚᱱᱮ ᱠᱟᱜᱼᱟ ᱡᱮ ᱱᱚᱣᱟ ᱞᱤᱧ ᱥᱮᱬᱟᱭ ᱯᱟᱲᱦᱟᱣ ᱞᱮᱠᱷᱟᱱ ᱟᱹᱰᱤ ᱨᱚᱠᱚᱢ ᱟᱹᱰᱤ ᱨᱚᱠᱚᱢ ᱵᱩᱦᱤᱭ ᱦᱚᱸᱵᱤᱱ ᱫᱤᱥᱟᱹ ᱟᱹᱪᱩᱨᱟ ᱡᱮ ᱱᱚᱣᱟ ᱥᱮᱬᱟ ᱦᱩᱭᱩᱜ ᱦᱩᱭ ᱞᱮᱠᱟ ᱱᱤᱡᱮ ᱟᱫᱚ ᱢᱮᱫᱴᱟᱝ ᱡᱚᱛᱚ ᱠᱤᱪᱷᱩ ᱵᱤᱱ ᱵᱟᱲᱟᱭᱮᱱᱟ ᱟᱨᱠᱤ ᱵᱟᱲᱟᱭ ᱞᱮᱱᱠᱷᱟᱱ ᱟᱫᱚ ᱱᱤᱡᱮ ᱦᱚᱸ ᱜᱚᱨᱵᱚ ᱞᱮᱠᱟ ᱵᱤᱱ ᱵᱩᱡᱷᱟᱹᱣᱟ᱾ ᱡᱮ ᱵᱟᱝ ᱟᱹᱞᱤᱧ ᱫᱚ, ᱱᱚᱣᱟ ᱪᱮᱫ ᱠᱟᱛᱮ ᱟᱹᱰᱤ ᱵᱷᱟᱜᱤ ᱜᱮᱞᱤᱧ ᱵᱩᱡᱷᱟᱹᱣ ᱥᱮ ᱡᱚᱛᱚ ᱜᱮᱞᱤᱧ ᱵᱟᱰᱟᱭᱟ᱾
ᱜᱚᱝᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱞᱮᱫᱟ ᱛᱚ᱾ ᱛᱚ ᱜᱚᱢᱠᱮ ᱞᱟᱹᱭ ᱫᱚᱞᱤᱧ ᱞᱟᱹᱭᱫᱟ ᱡᱮ, ᱱᱚᱜ-ᱟᱭ ᱥᱚᱢᱚᱭ ᱦᱚᱸ ᱦᱩᱭᱤᱫᱤ ᱭᱮᱱᱟ᱾
ᱦᱮᱸ ᱟᱫᱚ ᱚᱱᱟᱜᱮ ᱜᱚᱢᱠᱮ ᱴᱷᱤᱠ ᱜᱮᱭᱟ ᱜᱚᱢᱠᱮ ᱛᱟᱦᱚᱞᱮ ᱡᱚᱦᱟᱨ ᱜᱮ ᱱᱟᱯᱟᱭ ᱜᱮ ᱛᱟᱦᱮᱱ ᱵᱤᱱ ᱟᱨ ᱾ ᱦᱮᱸ, ᱴᱷᱤᱠ ᱜᱮᱭᱟ ᱜᱚᱝᱠᱮ ᱾